ᱦᱮᱸ ᱤᱧᱟᱹᱜ ᱨᱚᱲᱮ ᱮᱢ ᱟᱸᱡᱚᱢ ᱧᱟᱢ ᱮᱫᱟ?
ᱦᱮᱸᱼᱼ
ᱦᱮᱸ ᱞᱟᱹᱭ ᱫᱟᱹᱧ ᱪᱮᱫ ᱮᱢ ᱪᱤᱠᱟᱹᱭ ᱫᱟ?
ᱪᱮᱫ ᱜᱮ ᱵᱟᱝ ᱱᱤᱛᱚᱜ ᱫᱚ᱾
ᱚ ᱟᱯᱮ ᱚᱱᱛᱮ ᱫᱚ ᱫᱟᱜᱼᱮ ᱡᱚᱨᱚᱭ ᱫᱟ ᱥᱮ ᱵᱟᱝ?
ᱵᱟᱝ ᱫᱚᱢᱮ ᱥᱤᱛᱩᱝ ᱫᱟᱭ᱾
ᱚ ᱱᱟᱯᱟᱭ ᱜᱮᱛᱚ ᱥᱤᱛᱝ ᱞᱮᱱᱠᱷᱟᱱ ᱢᱟ᱾
ᱱᱮᱛᱟᱨ ᱨᱚᱦᱚᱭ ᱫᱤᱱ ᱦᱚᱸᱭ ᱥᱤᱛᱩᱝ ᱟᱞᱮ ᱠᱟᱱᱟ ᱟᱞᱮ ᱥᱮᱫ ᱫᱚ᱾
ᱚ ᱛᱟᱦᱞᱮ ᱦᱩᱲᱩ ᱠᱚᱫᱚ ᱯᱮ ᱨᱚᱦᱚᱭ ᱵᱟᱲᱟᱣ ᱠᱟᱫᱟ ᱥᱮ ᱵᱟᱝ?
ᱦᱮᱸ ᱨᱚᱦᱚᱭᱮᱫ ᱜᱮᱭᱟ ᱞᱮ
ᱚᱻ
ᱟᱯᱮᱫ ᱫᱚᱼᱼ
ᱟᱞᱮ ᱦᱚᱸ ᱟᱞᱮ ᱦᱚᱸᱼᱼ ᱨᱚᱦᱚᱭ ᱠᱚᱫᱚ ᱟᱹᱤᱭᱟᱜᱼᱟ ᱱᱚᱜ-ᱚᱭ ᱵᱟᱹᱫᱽ ᱠᱚ ᱠᱷᱮᱛ ᱠᱚ ᱥᱤ ᱦᱩᱭᱩ ᱠᱟᱱᱟ᱾ ᱫᱟᱜ ᱦᱚᱸ ᱫᱚᱢᱮ ᱫᱟᱜ ᱮᱫᱟ ᱛᱟᱯᱚᱨ ᱟᱫᱚ ᱢᱩᱱᱤᱥ ᱠᱚᱦᱚᱸ ᱵᱟᱝᱠᱚ ᱧᱟᱢᱚᱜ ᱠᱟᱱᱟ ᱠᱟᱹᱢᱤᱱ ᱠᱚᱼᱼ
ᱟᱪᱪᱷᱟ᱾
ᱟᱨ ᱛᱩᱯᱚ ᱵᱟᱲᱟ ᱠᱚᱫᱚ ᱡᱚᱢ ᱵᱟᱲᱟ ᱠᱚᱫᱚ ᱦᱩᱭᱭᱮᱱ ᱛᱟᱢᱟ ᱥᱮ ᱵᱟᱝ?
ᱦᱮᱸ ᱦᱳᱭ ᱠᱟᱱᱟ ᱡᱷᱚᱛᱚ ᱜᱮ᱾
ᱚ ᱟᱨ ᱚᱲᱟᱜ ᱦᱚᱲ ᱠᱚᱫᱚ ᱠᱚ ᱱᱟᱯᱟᱭ ᱜᱮᱭᱟ?
ᱦᱮᱸ ᱱᱟᱯᱟᱭ ᱜᱮᱭᱟ ᱠᱚ ᱟᱯᱮ ᱨᱮᱱ ᱫᱚ?
ᱟᱞᱮ ᱨᱮᱱ ᱦᱚᱸ ᱚᱲᱟᱜ ᱦᱚᱲ ᱫᱚᱠᱚ ᱱᱟᱯᱟᱭ ᱜᱮᱭᱟ ᱱᱤᱭᱟᱹ ᱜᱷᱟᱹᱲᱤᱡ ᱫᱚ ᱠᱟᱹᱴᱤᱜ ᱚᱲᱟᱜ ᱦᱚᱲ ᱠᱚ ᱚᱥᱩᱵᱤᱫᱷᱟ ᱠᱟᱛᱮ ᱦᱮᱡ ᱠᱟᱱᱟ ᱛᱚᱼᱼ
ᱦᱮᱸ ᱱᱤᱭᱟᱹ ᱥᱚᱢᱚᱭ ᱫᱚᱢᱮ ᱯᱨᱚᱪᱩᱨ ᱦᱚᱲ ᱠᱚᱠᱚ ᱨᱩᱣᱟᱹ ᱵᱟᱲᱟᱜ ᱠᱟᱱᱟ᱾
ᱦᱮᱸ ᱱᱤᱛᱚᱜ ᱢᱟᱱᱮ ᱪᱮᱫ ᱨᱮᱱᱟᱜ ᱢᱤᱫᱴᱮᱡ ᱨᱩᱣᱟᱹ ᱦᱮᱡ ᱠᱟᱱᱟ ᱟᱫᱚᱞᱮᱼᱼ ᱯᱨᱟᱭ ᱦᱚᱲᱠᱚ ᱨᱩᱣᱟᱹᱜ ᱠᱟᱱᱟ ᱛᱚ ᱫᱚᱢᱮ ᱡᱟᱦᱟᱸ ᱜᱮ ᱠᱟᱹᱴᱤᱡ ᱪᱟᱞᱟᱝ ᱞᱚᱦᱚᱫ ᱞᱮᱱᱠᱷᱟᱱ ᱜᱮ ᱫᱚᱢᱮ ᱠᱚ ᱨᱩᱣᱟᱹᱜ ᱠᱟᱱᱟ ᱟᱨ ᱨᱩᱣᱟᱹ ᱞᱮᱱᱠᱷᱟᱱ ᱢᱟᱱᱮ ᱵᱟᱝᱠᱚ ᱵᱮᱥ ᱜᱚᱫᱚᱜ ᱠᱟᱱᱟ ᱱᱚᱜᱼᱚᱭᱼᱼ ᱨᱚᱦᱚᱭ ᱫᱤᱱ ᱦᱚᱸ ᱠᱟᱱᱟ ᱪᱟᱥ ᱫᱤᱱ ᱠᱟᱱᱟ ᱫᱟᱜ ᱫᱚᱼᱼ ᱦᱮᱸ ᱟᱫᱚ ᱱᱚᱜᱼᱚᱭ ᱪᱟᱥ ᱫᱤᱱ ᱠᱟᱱᱟ ᱱᱤᱛᱚᱜ ᱡᱩᱫᱤ ᱚᱲᱟᱜ ᱦᱚᱲ ᱦᱚᱸ ᱡᱩᱫᱤᱼᱼ ᱪᱮᱫᱟᱜ ᱜᱮ ᱵᱟᱝᱠᱚ ᱛᱟᱦᱮᱱᱟ ᱦᱩᱲᱩ ᱠᱚᱦᱚᱸ ᱪᱤᱠᱟᱹ ᱞᱮᱠᱟ ᱛᱮᱢ ᱨᱚᱦᱚᱭᱟ᱾
ᱦᱮᱸ
ᱢᱮᱱ ᱛᱟᱦᱚᱞᱮ ᱟᱢ ᱫᱚ ᱪᱮᱫ ᱠᱚᱢ ᱪᱤᱠᱟᱹ ᱵᱟᱰᱟᱭ ᱜᱮᱭᱟ ᱚᱲᱟᱜ ᱠᱚᱨᱮ?
ᱪᱮᱜ ᱦᱚᱸ ᱵᱟᱝ᱾
ᱚ ᱟᱨ ᱯᱟᱲᱦᱟᱜ ᱠᱚ ᱫᱚ ᱛᱤᱱᱟᱹᱜ ᱥᱟᱹᱝᱜᱤᱱ ᱛᱟᱦᱚᱞᱮ ᱟᱢ ᱫᱚ?
ᱳᱭ ᱠᱚᱞᱮᱡᱽ ᱦᱟᱹᱨᱤᱡ ᱜᱮᱼᱼ
ᱚ ᱱᱟᱯᱟᱭ ᱠᱟᱛᱷᱟ ᱛᱟᱦᱚᱞᱮ ᱱᱤᱛᱚᱜ ᱦᱚᱸᱢ ᱯᱟᱲᱦᱟᱜ ᱠᱟᱱ ᱜᱮᱭᱟ ᱥᱮᱼᱼ ᱛᱚ ᱯᱟᱲᱦᱟᱜ ᱫᱚᱢ ᱵᱟᱹᱜᱤᱭ ᱠᱟᱫᱟ᱾
ᱳ ᱯᱮᱲᱟ ᱯᱟᱲᱟᱭ ᱦᱩᱭᱩᱜ ᱠᱟᱱ ᱜᱮᱭᱟ
ᱚ ᱯᱟᱲᱦᱟᱣ ᱫᱚ ᱫᱚᱨᱠᱟᱨ ᱠᱟᱱ ᱜᱮᱭᱟ᱾
ᱦᱮᱸ ᱵᱟᱠᱷᱟᱱ ᱫᱚ ᱯᱟᱲᱦᱟᱜ ᱫᱚ ᱵᱟᱹᱜᱤ ᱵᱟᱭ ᱜᱟᱱᱚᱜᱼᱟ᱾
ᱦᱮᱸ ᱚᱞᱚᱜ ᱡᱤᱭᱚᱱ ᱢᱤᱫ ᱫᱷᱟᱣ ᱡᱩᱫᱤᱢ ᱵᱟᱹᱜᱤᱭᱟ ᱟᱫᱚ ᱢᱟᱱᱮ ᱚᱞᱚᱜ ᱵᱟᱝ ᱵᱩᱡᱷᱟᱹᱣ ᱟᱹᱱᱤᱡᱼᱟ᱾ ᱚᱱᱟ ᱪᱮᱛᱟᱱ ᱨᱮ ᱟᱫᱚ ᱢᱟᱱᱮ ᱴᱟᱱ ᱵᱟᱝ ᱦᱤᱡᱩᱜᱼᱟ ᱚᱞᱚᱜ ᱯᱟᱲᱦᱟᱣ ᱪᱮᱛᱟᱱ ᱨᱮ᱾
ᱦᱳᱭ ᱚᱱᱟᱛᱮ ᱡᱚᱛᱚ ᱫᱤᱱᱮᱢ ᱫᱟᱲᱮᱭᱟᱜᱼᱟ ᱛᱚᱛᱚ ᱫᱤᱱ ᱫᱚ ᱯᱟᱲᱦᱟᱜ ᱢᱮ᱾
ᱦᱮᱸᱼᱼ
ᱡᱚᱛᱚ ᱫᱤᱱ ᱚᱲᱟᱜ ᱦᱚᱲ ᱠᱚ ᱢᱮᱱᱟ ᱡᱮ ᱯᱟᱲᱦᱟᱣᱚᱜ ᱢᱮᱼᱼ
ᱦᱮᱸ ᱟᱨ ᱯᱟᱲᱦᱟᱣ ᱨᱮᱱᱟᱜ ᱫᱚ ᱩᱢᱮᱨ ᱫᱚ ᱢᱟᱱᱮ ᱵᱟᱹᱱᱩᱜᱼᱟ ᱦᱟᱲᱟᱢ ᱫᱷᱟᱹᱵᱤᱡ ᱦᱚᱢ ᱯᱟᱲᱦᱟᱣ ᱫᱟᱲᱮᱭᱟᱜᱼᱟ᱾ ᱡᱩᱫᱤ ᱱᱤᱡᱮᱨᱟᱜ ᱚᱱᱟᱛᱮ ᱡᱮᱛ ᱛᱟᱦᱮᱱᱟ ᱜᱤᱫᱽᱨᱟᱹ ᱱᱤᱡᱮᱨᱟᱜ ᱚᱨᱫᱷᱮᱠ ᱡᱩᱫᱤ ᱤᱪᱷᱟᱹ ᱛᱟᱦᱮᱱ ᱛᱟᱢᱟᱼᱼ
ᱦᱮᱸ ᱦᱮᱸ
ᱟᱞᱮ ᱫᱚᱞᱮ ᱟᱯᱮ ᱚᱱᱛᱮ ᱫᱚ ᱦᱩᱲᱩ ᱫᱚ ᱛᱤᱱ ᱫᱷᱟᱣ ᱠᱚ ᱨᱚᱦᱚᱭ ᱜᱮᱭᱟ ᱢᱤᱫ ᱫᱷᱟᱣ ᱠᱚ ᱨᱚᱦᱚᱭ ᱜᱮᱭᱟ ᱥᱮ ᱵᱟᱨ ᱫᱷᱟᱣ ᱠᱚ ᱨᱚᱦᱚᱭᱟ?
ᱦᱮᱸ ᱚᱱᱠᱟ ᱫᱟᱜ ᱵᱟᱲᱟ ᱞᱮᱠᱷᱟᱱ ᱫᱚ ᱵᱟᱨ ᱫᱷᱟᱣ ᱦᱚᱠᱚ ᱨᱚᱦᱚᱭ ᱜᱮᱭᱟ ᱟᱨ ᱚᱱᱠᱟ ᱵᱟᱭ ᱫᱟᱜ ᱞᱮᱠᱷᱟᱱ ᱫᱚ, ᱵᱟᱝᱠᱚ ᱨᱚᱦᱚᱭ ᱜᱮᱭᱟ᱾
ᱚ ᱟᱞᱮ ᱱᱚᱛᱮ ᱦᱚᱸ ᱚᱱᱠᱟ ᱜᱮ ᱢᱟᱱᱮ ᱫᱟᱜ ᱠᱚ ᱫᱟᱜ ᱚᱵᱷᱟᱵ ᱛᱮ ᱢᱟᱱᱮ ᱚᱱᱠᱟ ᱨᱚᱦᱚᱭ ᱠᱚᱫᱚ ᱵᱟᱝ ᱦᱳᱭᱚᱜ ᱜᱮᱭᱟ ᱴᱷᱤᱠ ᱴᱷᱟ᱾
ᱦᱳᱭ ᱟᱫᱚ ᱥᱟᱨᱟ ᱵᱚᱪᱷᱚᱨ ᱴᱷᱤᱠᱴᱷᱟᱠ ᱮ ᱫᱟᱜ ᱞᱮᱼᱼ ᱮᱠᱷᱟᱱ ᱫᱚ ᱴᱷᱤᱠ ᱜᱮᱭᱟ ᱟᱫᱚ ᱱᱚᱝᱠᱟ ᱵᱟᱭ ᱵᱟᱭ ᱫᱟᱜ ᱡᱟᱹᱲᱤ ᱞᱮᱠᱷᱟᱱᱼᱼ ᱟᱫᱚ ᱨᱚᱦᱚᱭ ᱠᱚ ᱵᱟᱝ ᱦᱩᱭᱩᱜᱼᱟ ᱨᱚᱦᱚᱭ ᱠᱟᱛᱮ ᱦᱚᱸ ᱛᱚ ᱵᱟᱝ ᱦᱩᱭᱩᱜᱼᱟ ᱥᱮᱼᱼ
ᱦᱟᱸ ᱫᱟᱜ ᱫᱚ ᱫᱚᱨᱠᱟᱨ ᱠᱟᱱᱟ᱾ ᱛᱟᱯᱚᱨᱮ ᱴᱟᱭᱤᱢ ᱢᱚᱛᱚ ᱡᱩᱫᱤ ᱟᱵᱚ ᱨᱚᱦᱚᱭ ᱠᱮᱫᱟᱜᱚᱭ ᱥᱟᱨ ᱠᱚ ᱡᱩᱫᱤ ᱛᱚᱨᱼᱼ ᱦᱩᱲᱳ ᱨᱮ ᱡᱩᱫᱤ ᱛᱤᱡᱩ ᱠᱚ ᱞᱟᱜᱟᱜᱼᱟ ᱛᱟᱦᱚᱞᱮ ᱚᱱᱟ ᱠᱚᱨᱮ ᱨᱟᱱ ᱢᱩᱨᱜᱟᱹᱱ ᱠᱚ ᱮᱢ ᱦᱩᱭᱩᱜᱼᱟ ᱛᱚ ᱴᱟᱭᱤᱢ ᱢᱚᱛᱚ ᱡᱩᱫᱤᱼᱼ ᱵᱟᱢ ᱮᱢᱟ ᱟᱫᱚ ᱱᱚᱜ ᱚᱭ ᱦᱳᱲᱩ ᱦᱚᱸ ᱵᱟᱝ ᱦᱩᱭᱩᱜᱼᱟ ᱟᱨ ᱦᱩᱲᱳ ᱵᱟᱝ ᱦᱩᱭ ᱞᱮᱠᱷᱟᱱ ᱚᱱᱟᱼᱼ ᱡᱚᱢ ᱟᱵᱚᱱ ᱪᱤᱠᱟᱹ ᱞᱮᱠᱟ ᱛᱮ᱾
ᱦᱮᱸ ᱵᱟᱠᱷᱟᱱ ᱫᱚ ᱪᱟᱥ ᱠᱟᱛᱮ ᱡᱚᱢ ᱞᱟᱜᱟᱜᱼᱟ ᱥᱮ ᱟᱵᱚ ᱫᱚ
ᱦᱮᱸ ᱛᱟᱦᱚᱞᱮ ᱟᱯᱮ ᱫᱚ ᱦᱚᱲ ᱫᱚ ᱛᱤᱱᱟᱹᱜ ᱜᱟᱱ ᱯᱮ ᱨᱚᱦᱚᱭ ᱠᱮᱫᱟ?
ᱟ. ᱭ ᱨᱚᱦᱚᱭ ᱨᱚᱦᱚᱭ ᱠᱟᱜ ᱟᱞᱮ
ᱦᱮᱸ
ᱠᱚᱢ ᱜᱮᱭᱟ ᱵᱮᱥᱤ ᱫᱚ ᱵᱟᱝ,
ᱛᱟᱦᱚᱞᱮ ᱟᱯᱮ ᱚᱱᱛᱮ ᱥᱚᱵᱡᱤ ᱥᱚᱵᱡᱤ ᱠᱚᱫᱚ ᱦᱩᱭᱩᱜ ᱜᱮᱭᱟ ᱪᱟᱥ ᱠᱚ?
ᱦᱮᱸ ᱵᱷᱟᱜᱮ ᱜᱮ
ᱚᱸᱻ ᱟᱞᱮ ᱱᱚᱲᱮ ᱫᱚ ᱦᱟᱸᱜ ᱥᱚᱵᱽᱡᱤ ᱠᱚᱫᱚ ᱠᱟᱹᱡ ᱵᱷᱟᱜᱮ ᱜᱮ ᱦᱩᱭᱩᱜ ᱜᱮᱭᱟ ᱛᱟᱦᱟᱞᱮ ᱟᱞᱮᱭᱟᱜ ᱱᱤᱡᱮᱨᱟᱜ ᱡᱟᱭᱜᱟ ᱢᱮᱱᱟᱜᱼᱟ ᱚᱱᱠᱟᱼᱼ ᱥᱟᱲᱮ ᱪᱟᱨ ᱵᱤᱜᱷᱟᱹ ᱞᱮᱠᱟ ᱛᱟᱦᱞᱮ ᱚᱱᱠᱟ ᱢᱤᱫ ᱵᱤᱜᱷᱟᱹ ᱫᱚ ᱢᱟᱱᱮ ᱮᱠᱷᱮᱱ ᱥᱚᱵᱽᱡᱤ ᱜᱮᱸᱞᱮ ᱪᱟᱥ ᱜᱮᱭᱟ᱾ ᱟᱨ ᱤᱧ ᱫᱚ ᱯᱟᱲᱦᱟᱜ ᱠᱟᱛᱮᱧ ᱵᱟᱹᱜᱤ ᱟᱠᱟᱫᱟ ᱛᱚ ᱟᱫᱟ ᱚᱱᱟ ᱚᱱᱠᱟ ᱥᱚᱵᱽᱡᱤ ᱠᱚᱜᱤᱧᱼᱼ ᱪᱟᱥ ᱵᱟᱲᱣᱫᱟ ᱟᱫᱚ ᱱᱚᱜᱼᱚᱭ ᱱᱤᱛᱟᱜᱼᱼ ᱯᱟᱹᱭᱠᱟᱹᱨᱤ ᱡᱟᱦᱟᱸᱭ ᱠᱚ ᱛᱟᱦᱮᱱ ᱜᱮᱭᱟ ᱠᱚ ᱩᱱᱠᱩ ᱯᱟᱹᱭᱠᱟᱹᱨᱤᱧ ᱮᱢ ᱵᱟᱲᱟᱣ ᱟᱠᱚ ᱜᱮᱭᱟ
ᱦᱮᱸ ᱟᱪᱪᱷᱟ ᱟᱪᱪᱷᱟ ᱵᱷᱟᱜᱮ ᱠᱟᱛᱷᱟ ᱚᱱᱟᱦᱚᱸ᱾
ᱟᱫᱚ ᱱᱤᱭᱟᱹ ᱯᱚᱭᱥᱟ ᱠᱷᱟᱹᱛᱤᱨ ᱛᱮ ᱴᱟᱠᱟ ᱯᱚᱭᱥᱟ ᱠᱷᱟᱹᱛᱤᱨ ᱛᱮ ᱟᱫᱚ ᱟᱭᱚᱼᱵᱟᱵᱟ ᱦᱚᱸ ᱚᱞᱚᱜ ᱯᱟᱲᱦᱟᱣ ᱵᱟᱝ ᱠᱤᱱ ᱫᱟᱲᱮ ᱠᱟᱣᱫᱤᱧᱟ᱾ ᱵᱟᱠᱷᱟᱱ ᱚᱞᱚᱜ ᱯᱟᱲᱦᱟᱣ ᱨᱮᱱᱟᱜ ᱤᱪᱷᱷᱟᱹ ᱫᱚ ᱛᱟᱦᱮᱸᱠᱟᱱ ᱛᱤᱧᱟᱹ᱾
ᱚᱻ
ᱠᱟᱱᱟ ᱟᱫᱚ ᱥᱟᱸᱜᱮ ᱦᱚᱸ ᱥᱟᱸᱜᱮ ᱵᱚᱭᱦᱟᱜ ᱜᱮᱭᱟᱞᱮ ᱛᱟᱨ ᱩᱱᱟᱜ ᱫᱚ ᱟᱫᱚ ᱠᱷᱚᱨᱪᱟ ᱫᱚ ᱢᱟᱱᱮ ᱚᱲᱟᱜ ᱦᱚᱲ ᱵᱟᱝᱠᱚ ᱮᱢ ᱫᱟᱲᱮᱭᱟᱜ ᱠᱟᱱᱟ᱾ ᱛᱟᱦᱞᱮᱼᱼ ᱡᱩᱫᱤ ᱢᱤᱫ ᱵᱟᱨ ᱦᱚᱲ ᱡᱩᱫᱤ ᱞᱮ ᱛᱟᱦᱮᱸ ᱠᱚᱜᱼᱟ ᱛᱟᱦᱚᱞᱮ ᱡᱟᱭᱦᱳᱠ ᱚᱱᱟ ᱫᱚ ᱟᱭᱳ ᱵᱟᱵᱟ ᱛᱟᱹᱠᱤᱱ ᱡᱟᱦᱟᱸ ᱛᱮ ᱠᱚᱥᱴᱚ ᱢᱚᱥᱴᱚ ᱠᱟᱛᱮᱜ ᱠᱤᱱ ᱯᱟᱲᱦᱟᱣ ᱦᱚᱪᱚ ᱠᱟᱹᱞᱤᱧᱟ᱾ ᱥᱟᱸᱜᱮ ᱵᱚᱭᱦᱟ ᱛᱟᱦᱮ ᱞᱮᱱ ᱠᱷᱟᱱ ᱫᱚ ᱩᱱᱟᱹᱜ ᱜᱟᱱ ᱦᱚᱲᱟᱜ ᱠᱷᱚᱨᱪᱟ ᱫᱚ ᱵᱟᱠᱚ ᱪᱟᱞᱟᱣ ᱫᱟᱲᱮᱭᱟᱜᱼᱟ ᱛᱚ᱾
ᱦᱮᱸ ᱦᱮᱸ ᱩᱱᱟᱹᱜ ᱦᱚᱲ ᱫᱚ ᱥᱚᱢᱵᱷᱚᱵ ᱦᱚᱸ ᱵᱟᱝ ᱠᱟᱱᱟ᱾ ᱡᱚᱛᱚ ᱦᱚᱲ ᱯᱚᱠᱠᱷᱮ ᱫᱚ, ᱡᱟᱦᱟᱸᱭ ᱫᱟᱲᱮᱭᱟᱜᱼᱟᱭ ᱩᱱᱤ ᱫᱚ ᱠᱚᱨᱟᱣᱮᱫ ᱜᱮᱭᱟᱭ᱾ ᱡᱟᱦᱟᱸᱭ ᱵᱟᱭ ᱫᱟᱲᱮᱭᱟᱜᱼᱟ ᱩᱱᱤ ᱫᱚ, ᱟᱫᱷᱟ ᱫᱩᱨ ᱪᱟᱞᱟᱣ ᱠᱟᱛᱮᱜ ᱜᱮᱼᱼ ᱟᱹᱵᱷ ᱨᱩᱣᱟᱹᱲ ᱦᱤᱡᱩᱜ ᱞᱟᱜᱟᱜᱼᱟ᱾
ᱦᱮᱸ ᱟᱫᱚ ᱠᱚᱢ ᱵᱮᱥᱤ ᱫᱚ ᱠᱤᱥᱟᱹᱲ ᱨᱮᱸᱜᱮᱡ ᱢᱮᱱᱟᱜ ᱵᱚᱱᱟ ᱛᱚ ᱟᱫᱚ ᱦᱚᱭᱛᱚ ᱡᱟᱦᱟᱸᱭ ᱠᱤᱥᱟᱹᱲ ᱚᱲᱟᱜ ᱨᱮᱱ ᱜᱤᱫᱽᱨᱟᱹ ᱠᱟᱱᱟ ᱠᱚ ᱩᱱᱠᱩ ᱫᱚ ᱠᱟᱹᱴᱤᱡ ᱠᱚ ᱯᱟᱲᱦᱟᱣ ᱧᱚ-ᱜᱚᱜ ᱠᱟᱱᱟ ᱟᱨ ᱡᱟᱦᱟᱸ ᱦᱚᱸ᱾ ᱡᱟᱦᱟᱭᱸ ᱠᱟᱹᱡ ᱨᱮᱸᱜᱮᱜ ᱚᱲᱟᱜ ᱨᱮᱱ ᱜᱤᱫᱽᱨᱟᱹ ᱩᱱᱤᱫᱚ ᱴᱟᱠᱟ ᱯᱩᱭᱥᱟᱹ ᱦᱚᱸᱚᱠᱟᱨᱮ ᱧᱟᱢᱟᱭ ᱛᱟᱯᱚᱨᱮ ᱱᱤᱛᱚᱜ ᱱᱤᱛᱚᱜ ᱵᱟᱝ ᱟᱸᱡᱚᱢᱚᱜ ᱚᱱᱟᱢ ᱢᱮᱱᱟ ᱡᱟᱦᱟᱸᱭ ᱜᱮ ᱡᱟᱦᱟᱸᱭ ᱜᱤᱫᱽᱨᱟᱹ ᱜᱮ ᱵᱟᱭᱨᱮ ᱠᱚᱨᱮ ᱛᱟᱦᱮ ᱞᱮᱱᱟᱭ ᱱᱤᱛᱚᱜ ᱫᱚ ᱴᱟᱠᱟ ᱯᱩᱭᱥᱟ ᱪᱷᱟᱲᱟ ᱪᱮᱫ ᱦᱚᱸ ᱵᱟᱝ ᱦᱩᱭᱩᱜ ᱠᱟᱱᱟ᱾
ᱩᱸ
ᱵᱟᱝ ᱟᱢᱫᱚ ᱥᱟᱱᱛᱟᱲᱤ ᱢᱤᱰᱤᱭᱟᱢ ᱛᱮᱢ ᱯᱟᱲᱦᱟᱣ ᱞᱮᱱᱟ ᱥᱮ ᱢᱟᱱᱮ ᱵᱟᱝᱞᱟ ᱢᱤᱰᱤᱭᱟᱢᱮᱢ ᱯᱚᱲᱦᱟᱣ ᱞᱮᱱᱟ?
ᱵᱟᱝ ᱵᱟᱝ ᱵᱟᱝᱞᱟ ᱛᱮᱜᱮ ᱵᱟᱝᱞᱟ ᱛᱮᱜᱮ᱾
ᱚ ᱛᱟᱦᱞᱮ ᱥᱟᱱᱛᱷᱟᱲᱤ ᱠᱚᱫᱚᱢ ᱵᱟᱲᱟᱭ ᱜᱮᱭᱟ ᱛᱚ?
ᱦᱮᱸ ᱵᱟᱰᱟᱭ ᱜᱤᱭᱟᱹᱧ᱾
ᱱᱤᱡᱮ ᱛᱮᱜᱮᱢ ᱥᱮᱲᱟ ᱟᱠᱟᱫᱟ ᱥᱮ ᱢᱟᱱᱮ ᱮᱥᱮᱠᱟᱭ ᱤᱥᱠᱩᱞ ᱠᱚᱨᱮᱢ ᱪᱟᱞᱟᱣ ᱵᱟᱲᱟ ᱟᱠᱟᱱᱟ?
ᱦᱮᱸ ᱤᱥᱠᱩᱞ ᱠᱚᱨᱮ ᱜᱮ ᱠᱚᱨᱟᱣ ᱵᱟᱲᱟ ᱯᱟᱲᱦᱟᱣ ᱵᱟᱲᱟᱣ ᱠᱟᱫᱤᱧ᱾
ᱚᱻ ᱛᱟᱦᱞᱮ ᱥᱟᱱᱛᱟᱞᱤ ᱛᱮ ᱪᱮᱫᱟᱜ ᱠᱚᱞᱮᱡᱽ ᱠᱚᱫᱚ ᱵᱟᱢ ᱠᱚᱨᱟᱣ ᱞᱮᱫᱟ?
ᱵᱟᱹᱧ ᱠᱚᱨᱟᱣ ᱞᱮᱜᱼᱟ᱾
ᱚᱻ ᱟᱵᱚ ᱱᱤᱭᱟᱹ ᱥᱟᱱᱛᱷᱟᱞᱤ ᱫᱚ ᱚᱞᱚᱜ ᱯᱟᱲᱦᱟᱣ ᱮᱱᱮᱠᱷᱟᱱ ᱠᱟᱹᱡ ᱱᱟᱯᱟᱭ ᱠᱚᱜᱼᱟ ᱛᱚ᱾ ᱢᱟᱪᱮᱫ ᱠᱚᱦᱚᱸ ᱫᱚ ᱠᱚᱣᱟ ᱡᱟᱦᱟᱸᱭ ᱠᱚᱞᱮᱡᱽ ᱠᱚᱨᱮᱱ ᱢᱟᱪᱮᱫ ᱠᱚᱦᱚᱸ ᱵᱟᱹᱱᱩᱜ ᱠᱚᱣᱟ ᱛᱟᱨᱯᱚᱨᱮ ᱜᱤᱫᱽᱟᱹ ᱠᱚᱦᱚᱸ ᱚᱝᱠᱟ ᱚᱞᱚᱜ ᱯᱟᱲᱦᱟᱜ ᱵᱟᱝᱠᱚ ᱥᱮᱼᱼ
ᱦᱮᱸ ᱚᱱᱟ ᱦᱚᱸ ᱟᱨ ᱢᱟᱱᱮ ᱥᱟᱱᱛᱟᱞᱤ ᱛᱮ ᱯᱟᱲᱦᱟᱣ ᱞᱮᱱᱠᱷᱟᱱ ᱢᱟᱱᱮ ᱱᱤᱨᱫᱤᱥᱴᱚ ᱠᱚᱨᱮ ᱠᱳᱱᱳ ᱡᱤᱱᱤᱥ ᱵᱳᱭ ᱠᱚᱦᱚᱸ ᱵᱟᱢ ᱧᱟᱢᱟ᱾
ᱦᱮᱸ ᱟᱫᱚ ᱚᱱᱟ ᱠᱚᱫᱚ ᱥᱟᱱᱛᱟᱲᱤ ᱠᱚᱫᱚ ᱦᱳᱭᱳᱜ ᱠᱟᱱᱟ ᱱᱚᱜᱼ ᱱᱤᱝᱠᱟᱹ ᱢᱮᱱᱟᱜ-ᱟ ᱡᱟᱦᱟᱸ ᱟᱵᱚᱣᱟᱜ ᱥᱤᱞᱮᱵᱟᱥ ᱨᱮ ᱡᱟᱦᱟᱸ ᱛᱟᱦᱮᱱ ᱜᱮᱭᱟ, ᱟᱵᱚᱟᱜ ᱮᱢ ᱧᱮᱞᱟ ᱤᱫᱤ ᱠᱟᱛᱮᱜ ᱜᱮ ᱛᱟᱦᱮᱱ ᱜᱮᱭᱟ ᱠᱚᱢ ᱵᱮᱥᱤ ᱟᱵᱚ ᱱᱤᱭᱟᱹ ᱟᱹᱛᱩ ᱴᱚᱞᱟ ᱠᱚᱨᱮ ᱡᱟᱦᱟᱸ ᱦᱩᱭᱩᱜ ᱠᱟᱱᱟ᱾ ᱦᱮᱸ ᱵᱷᱟᱸᱰᱟᱱ ᱥᱮ ᱵᱟᱯᱞᱟ, ᱢᱟᱜ ᱢᱚᱬᱮ, ᱵᱟᱦᱟ, ᱥᱚᱨᱦᱟᱭ ᱚᱱᱟᱜᱮ ᱟᱫᱚ ᱱᱤᱡᱮ ᱠᱚᱛᱮ ᱱᱤᱡᱮᱨᱟᱜ ᱢᱮᱫ ᱛᱮ ᱡᱩᱫᱤᱢ ᱧᱮᱞᱟ ᱛᱟᱦᱞᱮ ᱚᱱᱟ ᱫᱚ ᱥᱮᱬᱟ ᱫᱟᱲᱮᱭᱟᱜᱼᱟ ᱟᱨ ᱡᱟᱦᱟᱸ ᱟᱵᱚᱣᱟᱜ ᱯᱩᱛᱷᱤ ᱨᱮᱵᱚᱱ ᱯᱟᱲᱦᱟᱜ ᱠᱟᱱᱟ ᱥᱮ ᱚᱱᱟ ᱫᱚ ᱯᱩᱛᱷᱤ ᱞᱮᱠᱟ ᱞᱮᱠᱟ ᱛᱮᱜᱮ ᱵᱚᱱ ᱥᱮᱬᱟᱭᱮᱫᱟ᱾ ᱚᱱᱟ ᱟᱵᱚ ᱱᱤᱡᱮᱨᱟᱜ ᱠᱟᱞᱪᱟᱨ ᱞᱮᱠᱟ ᱛᱮᱫᱚ ᱵᱟᱝ ᱵᱟᱝᱵᱚᱱ ᱥᱮᱬᱟ ᱫᱟᱲᱮᱭᱟᱜ ᱠᱟᱱᱟ᱾
ᱩᱦᱩᱸᱜ ᱩᱦᱩᱸᱜ᱾ ᱚᱱᱟ ᱠᱷᱟᱹᱛᱤᱨ ᱛᱮ ᱵᱟᱝᱞᱟ ᱛᱮᱜᱮ ᱯᱟᱲᱦᱟᱣ ᱦᱩᱭᱱᱟ᱾
ᱚ, ᱚᱱᱟ ᱦᱚᱸ ᱱᱟᱯᱟᱭ ᱜᱮᱭᱟ ᱟᱫᱚ ᱡᱟᱱᱟ ᱡᱟᱦᱟᱱᱟᱜ ᱚᱱᱟᱨᱥ ᱠᱚ ᱛᱟᱦᱮᱸ ᱠᱟᱱᱟ ᱥᱮ ᱪᱮᱫ ᱟᱢᱟᱜ ᱫᱚ?
ᱦᱮᱸ ᱛᱟᱦᱮᱸᱜ ᱠᱟᱱ ᱜᱮᱭᱟ᱾
ᱪᱮᱫ ᱚᱱᱟᱨᱥ ᱛᱮᱢ ᱯᱟᱲᱦᱟᱣ ᱞᱮᱱᱟ ᱟᱢ ᱫᱚ?
ᱥᱚᱱᱥᱠᱨᱤᱛ᱾
ᱚ ᱛᱚ ᱱᱟᱯᱟᱭ ᱜᱮ ᱛᱟᱦᱞᱮ᱾
ᱦᱚᱸ᱾
ᱟᱢ ᱛᱤᱱᱟᱹᱜ ᱟᱯᱮ ᱫᱚᱯᱮ ᱛᱤᱱᱟᱹᱜ ᱵᱚᱭᱦᱟᱜᱼᱟ?
ᱟᱞᱮ ᱫᱚ ᱯᱮ ᱦᱚᱲᱚᱜ ᱟᱞᱮ᱾
ᱚᱸ ᱛᱟᱞᱦᱮ ᱟᱢ ᱫᱚᱢ ᱢᱟᱨᱟᱝ ᱜᱮᱭᱟ ᱥᱮᱢ ᱦᱚᱯᱚᱱ ᱜᱮᱭᱟ?
ᱦᱮᱸ ᱢᱟᱱᱮ ᱫᱟᱫᱟ ᱢᱮᱱᱟᱭᱟ ᱛᱟᱯᱚᱨᱮ ᱤᱧ᱾
ᱚᱸ, ᱚᱸ᱾ ᱛᱟᱦᱞᱮ ᱫᱟᱫᱟ ᱫᱚ ᱛᱤᱱᱟᱹᱜ ᱫᱷᱟᱹᱵᱤᱡ ᱮ ᱚᱞᱚᱜ ᱯᱟᱲᱦᱟᱣ ᱟᱠᱟᱱᱟ?
ᱦᱮᱸ ᱮᱢ ᱮ ᱠᱚ ᱠᱚᱨᱟᱣ ᱠᱟᱫᱟᱭ᱾
ᱟᱫᱚ ᱚᱱᱟ ᱯᱚᱨᱮ ᱠᱚᱢᱯᱤᱴᱤᱵᱷ ᱤᱭᱟᱹ ᱯᱚᱨᱤᱠᱠᱷᱟ ᱠᱚ ᱵᱟᱭ ᱮᱢ ᱵᱟᱲᱟᱭᱮᱫᱟ ᱱᱤᱭᱟᱹ ᱪᱟᱹᱠᱨᱤ ᱠᱚᱨᱮᱱᱟᱜ?
ᱦᱮᱸ ᱚᱱᱟ ᱠᱚᱨᱮᱱᱟᱜ ᱜᱮ ᱯᱨᱤᱯᱟᱨᱮᱥᱚᱱ ᱠᱚ ᱦᱟᱛᱟᱣ ᱵᱟᱲᱟᱭᱮᱫᱼᱟᱭ᱾
ᱞᱟᱹᱭ ᱫᱟᱹᱧ ᱛᱟᱞᱦᱮ ᱟᱯᱮ ᱚᱱᱛᱮ ᱱᱤᱭᱟᱹ ᱡᱟᱦᱟᱸ, ᱨᱚᱦᱚᱭ ᱠᱚ ᱦᱩᱭᱩᱜ ᱠᱟᱱᱟ ᱛᱟᱯᱮ ᱫᱚ? ᱛᱟᱦᱞᱮ ᱪᱮᱫ ᱛᱮᱯᱮ ᱥᱤ ᱵᱟᱲᱟᱭ ᱜᱮᱭᱟ ᱟᱯᱮ ᱫᱚ ᱱᱟᱦᱮᱞ ᱛᱮᱯᱮ ᱥᱤ ᱵᱟᱲᱟᱭ ᱜᱮᱭᱟ ᱥᱮ ᱢᱟᱱᱮ ᱜᱟ
ᱱᱟᱦᱮᱞ ᱛᱮᱦᱚᱸ ᱠᱚ ᱥᱤ ᱜᱮᱭᱟ ᱴᱮᱠᱴᱟᱨ ᱛᱮᱦᱚᱸ ᱠᱚ ᱥᱤ ᱜᱮᱭᱟ ᱡᱷᱚᱛᱚ ᱛᱮᱜᱮ᱾
ᱚᱸ ᱟᱫᱚ ᱢᱟᱱᱮ ᱟᱛᱷᱟᱱ ᱡᱟᱭᱜᱟ ᱠᱚᱨᱮ ᱧᱮᱞᱚᱜ ᱠᱟᱱᱟ ᱱᱮᱛᱟᱨ ᱫᱚ ᱵᱮᱥᱤᱨ ᱵᱷᱟᱜᱽ ᱜᱟᱹᱰᱤ ᱛᱮᱜᱮ ᱠᱚ ᱥᱤ ᱦᱚᱪᱚᱭ ᱢᱟᱱᱮ ᱰᱟᱝᱨᱟ ᱱᱟᱦᱮᱞ ᱫᱚ ᱵᱟᱹᱱᱩᱜᱼᱟ ᱱᱮᱛᱟᱨ᱾
ᱦᱮᱸ ᱵᱟᱹᱱᱩᱜ ᱜᱮᱭᱟ ᱟᱫᱚ ᱡᱟᱦᱟᱸᱭ ᱨᱮᱱ ᱢᱮᱱᱟᱜ ᱠᱚ ᱩᱱᱠᱩ ᱫᱚ ᱱᱟ ᱦᱮᱞ ᱛᱮᱜᱮ ᱠᱚ ᱥᱤᱭ ᱫᱟ ᱟᱨ ᱡᱟᱦᱟᱸᱭ ᱡᱟᱦᱟᱸᱭ ᱵᱟᱹᱱᱩᱜ ᱠᱚᱛᱟ ᱠᱚᱣᱟ ᱩᱱᱠᱩ ᱫᱚ ᱱᱟ ᱤᱭᱟᱹᱛᱮ ᱴᱮᱠᱴᱟᱨ ᱛᱮᱠᱚ ᱥᱤ ᱚᱪᱚᱭᱮᱫᱟ᱾
ᱦᱮᱸ ᱟᱫᱚ ᱵᱟᱹᱭ ᱵᱟᱹᱭᱛᱮ ᱢᱟᱱᱮ ᱚᱱᱟ ᱠᱚ ᱟᱵᱚᱣᱟᱜ ᱥᱟᱱᱛᱟᱲᱟᱜ ᱟᱫ ᱪᱟᱵᱟᱜ ᱠᱟᱱᱟ᱾
ᱦᱮᱸ ᱚᱱᱟ ᱫᱚ ᱟᱫᱚ ᱪᱟᱵᱟᱜ-ᱟ ᱦᱟᱸᱜ ᱯᱚᱨᱚᱵᱚᱨᱛᱤ ᱠᱟᱞ ᱛᱮᱫᱚ᱾ ᱪᱮᱫ ᱦᱚᱸ ᱵᱟᱢ ᱧᱮᱞ ᱧᱟᱢᱟ᱾
ᱟᱫᱚ ᱚᱱᱠᱟ ᱜᱮ ᱧᱮᱞᱚᱜᱚᱜ ᱠᱟᱱᱟ ᱢᱟᱱᱮ ᱟᱹᱰᱤ
ᱜᱚᱴᱟ ᱜᱮ ᱜᱚᱴᱟ ᱜᱮ ᱱᱤᱛᱚᱜ ᱫᱚ ᱥᱚᱢᱟᱱ ᱜᱮ ᱦᱩᱭ ᱟᱠᱟᱱᱟ᱾
ᱟᱫᱚ ᱡᱩᱜᱽ ᱥᱟᱝ ᱛᱟᱞ ᱠᱚ ᱢᱤᱞᱟᱹᱭ ᱤᱫᱤᱭᱮᱫᱟ ᱛᱚ᱾
ᱦᱮᱸ ᱡᱟᱦᱟᱸᱭ ᱱᱟᱦᱮᱞ ᱛᱮᱠᱚ ᱥᱤ ᱦᱚᱪᱚᱭᱮᱫᱟ ᱩᱱᱠᱩ ᱫᱚ ᱢᱟᱱᱮ ᱯᱚᱨᱮ ᱢᱟᱱᱮ ᱢᱤᱫᱴᱟᱱ ᱦᱳᱭᱛᱚ ᱢᱤᱫ ᱵᱤᱜᱷᱟᱹ ᱡᱚᱢᱤ ᱜᱮ ᱵᱟᱨ ᱫᱤᱱ ᱯᱮ ᱫᱤᱱ ᱞᱟᱜᱟᱣᱮᱭᱟ ᱟᱨ ᱴᱮᱜ ᱴᱨᱟᱠᱴᱟᱨ ᱛᱮᱠᱷᱟᱱ ᱫᱚ ᱚᱱᱟ ᱫᱚ ᱢᱤᱫ ᱜᱷᱟᱹᱲᱤᱡ ᱛᱮᱜᱮ ᱦᱩᱭᱩᱜᱼᱟ, ᱛᱟᱲᱟᱛᱟᱹᱲᱤ ᱦᱩᱭ ᱜᱚᱫᱚᱜᱼᱟ᱾ ᱛᱟᱦᱚᱞᱮ ᱡᱟᱦᱟᱸᱭ ᱥᱤ ᱱᱟᱦᱮᱞ ᱛᱮ ᱥᱤ ᱭᱮᱫᱟ ᱩᱱᱤ ᱫᱚ ᱛᱟᱭᱚᱢᱚᱜ-ᱟᱭ᱾
ᱦᱮᱸ᱾
ᱟᱨ ᱡᱟᱦᱟᱸᱭ ᱴᱨᱟᱠᱴᱟᱨ ᱛᱮ ᱥᱤ ᱚᱪᱚᱭᱮᱫᱟ ᱩᱱᱤ ᱫᱚ ᱞᱚᱜᱚᱱ ᱞᱚᱜᱚᱱ ᱮᱨ ᱨᱚᱦᱚᱭ ᱥᱟᱹᱛ ᱜᱚᱜ ᱠᱟᱜᱼᱟᱭ ᱡᱷᱚᱛᱚ ᱠᱷᱮᱛ ᱢᱤᱫ ᱥᱟᱶᱛᱮ᱾ ᱟᱫᱚ ᱚᱱᱟᱛᱮ ᱡᱷᱚᱛᱚ ᱦᱚᱲᱜᱮ ᱱᱮᱛᱟᱨ ᱫᱚ ᱴᱨᱟᱠᱴᱟᱨ ᱛᱮᱜᱮ ᱠᱚ ᱥᱤ ᱦᱚᱪᱚᱭᱮᱫᱟ, ᱢᱟᱱᱮ ᱛᱟᱲᱟᱛᱟᱲᱤ ᱡᱟᱛᱮ ᱠᱚᱨᱮ
ᱨᱚᱦᱚᱭ ᱠᱚ ᱫᱟᱲᱮᱜ ᱢᱟ, ᱦᱮᱸ᱾
ᱦᱩᱲᱩ ᱨᱚᱦᱚᱭ ᱠᱚᱫᱚᱢ ᱵᱟᱲᱟᱭ ᱜᱮᱭᱟ ᱥᱮ ᱵᱟᱝ ᱟᱢ ᱫᱚ?
ᱦᱚᱸ ᱚᱱᱠᱟ ᱫᱚ ᱵᱟᱲᱟᱭ ᱜᱮ ᱢᱮᱱᱟᱜᱼᱟ ᱴᱩᱠ ᱴᱟᱠ ᱫᱚ,
ᱚᱸ ᱦᱚᱲᱟᱜ ᱠᱟᱹᱢᱤ ᱦᱚᱲᱟᱜ ᱠᱚ ᱠᱟᱹᱢᱤ ᱵᱟᱲᱟ ᱠᱚᱢ ᱪᱟᱞᱟᱜ ᱜᱮᱭᱟ ᱥᱮ ᱦᱚᱲᱟᱜ ᱨᱮᱱᱟᱜᱼᱼ ᱠᱟᱢᱤ ᱵᱟᱲᱟ
ᱵᱟᱝ ᱵᱟ ᱦᱚᱲᱟᱜ ᱠᱚ ᱵᱟᱝ ᱱᱤᱡᱮᱨᱟᱜ ᱜᱮ,
ᱚ
ᱦᱚᱲ ᱥᱚᱝᱜᱮ ᱫᱚ ᱞᱚᱜᱚᱱ ᱞᱚᱜᱚᱱ ᱠᱟᱹᱢᱤ ᱞᱟᱜᱟᱜᱼᱟ᱾
ᱦᱮᱸ ᱦᱮᱸ
ᱟᱨ ᱱᱤᱡᱮᱨᱟᱜ ᱚᱲᱟᱜ ᱨᱮᱠᱷᱟᱱ ᱫᱚ ᱡᱟᱦᱟᱸ ᱛᱤᱱᱟᱹᱜ ᱠᱟᱹᱢᱤ ᱨᱮᱦᱚᱸ ᱵᱟᱢ ᱠᱟᱹᱢᱤ ᱨᱮᱦᱚᱸ ᱴᱷᱤᱠᱟᱹᱱ ᱜᱮᱭᱟ᱾
ᱦᱮᱸ
ᱟᱨ ᱦᱚᱲᱟᱜ ᱦᱚᱲ ᱫᱚ ᱵᱟᱝᱠᱚ ᱠᱩᱥᱤᱭᱟᱜᱼᱟ ᱥᱮ ᱡᱩᱫᱤ ᱟᱢ ᱵᱷᱟᱜᱮ ᱵᱟᱢ ᱵᱩᱡᱷᱟᱹᱣᱟ ᱚᱱᱟ ᱫᱚ ᱩᱱᱤ ᱫᱚ ᱵᱟᱭ ᱵᱩᱡ ᱛᱟᱢᱟᱭ ᱥᱮ
ᱵᱟ ᱵᱟᱦᱼᱼ
ᱟᱨ ᱱᱤᱡᱮᱨᱟᱜ ᱠᱷᱟᱱ ᱫᱚ ᱴᱷᱤᱠᱼᱼ
ᱦᱮᱸ ᱯᱮᱲᱟ ᱟᱯᱮ ᱟᱯᱮ ᱟᱛᱳ ᱫᱚ ᱫᱤᱥᱚᱢ ᱚᱠᱟᱥᱮᱫ ᱛᱟᱯᱮ?
ᱟᱞᱮᱭᱟᱜ ᱫᱚ ᱯᱩᱨᱩᱞᱤᱭᱟᱹ ᱥᱮᱫ
ᱚᱸ ᱟᱯᱮ ᱫᱚ ᱵᱩᱨᱩ ᱫᱤᱥᱚᱢ ᱦᱚᱲ ᱠᱟᱱᱟ ᱯᱮ ᱛᱟᱦᱚᱞᱮ? ᱟᱯᱮ ᱚᱱᱛᱮ ᱵᱩᱨᱩ ᱢᱮᱱᱟᱜᱼᱟ ᱛᱚ?
ᱦᱮᱸ ᱞᱟᱹᱴᱩ ᱞᱟᱹᱴᱩ ᱵᱩᱨᱩ ᱢᱮᱱᱟᱜ ᱛᱟᱞᱮ᱾
ᱚᱸ ᱟᱞᱮ ᱚᱱᱛᱮ ᱜᱮ ᱵᱩᱨᱩ ᱠᱚ ᱵᱟᱹᱱᱩᱜ-ᱟ ᱛᱟᱦᱚᱞᱮ ᱵᱩᱨᱩ ᱠᱚᱦᱚᱸ ᱚᱱᱠᱟ ᱵᱟᱝᱞᱮ ᱧᱮᱞ ᱵᱟᱲᱟ ᱟᱠᱟᱫᱟ ᱵᱟᱝᱞᱮ ᱪᱟᱞᱟᱣ ᱵᱟᱲᱟ ᱟᱠᱟᱱᱟᱼᱼ ᱚᱱᱛᱮ ᱡᱟᱭᱜᱟ ᱠᱚᱫᱚ ᱟᱸᱡᱚᱢ ᱵᱟᱲᱟ ᱦᱩᱭ ᱟᱠᱟᱱᱟ ᱯᱩᱨᱩᱞᱤᱭᱟᱹ ᱧᱩᱛᱩᱢᱟᱱ ᱫᱚ ᱛᱚᱵᱮ ᱵᱟᱝ ᱪᱟᱞᱟᱣ ᱵᱟᱲᱟ ᱦᱩᱭ ᱟᱠᱟᱱᱟ ᱚᱱᱛᱮ ᱫᱚ,
ᱦᱩᱸᱢ ᱦᱤᱡᱩᱜ ᱯᱮ ᱱᱚᱛᱮ ᱟᱡᱚᱫᱤᱭᱟᱹ ᱵᱩᱨᱩᱼᱼ ᱩᱱᱟᱹᱜ ᱢᱟᱨᱟᱝ ᱵᱩᱨᱩ,
ᱦᱳᱭᱛᱚ ᱟᱫᱚ ᱩᱯᱨᱩᱢ ᱠᱚᱦᱚᱸ ᱦᱩᱭᱩᱜ ᱠᱟᱱᱟ ᱟᱫᱚ ᱩᱯᱨᱩᱢ ᱠᱚ ᱵᱟᱝ ᱛᱟᱦᱮᱸ ᱞᱮᱱᱠᱷᱟᱱ ᱟᱫᱚᱼᱼ ᱡᱳᱜᱟ ᱡᱳᱜᱽ ᱠᱚ ᱡᱩᱫᱤ ᱵᱟᱝ ᱛᱟᱦᱮᱱᱟ ᱟᱫᱚ ᱪᱤᱠᱟ ᱞᱮᱠᱟᱛᱮᱵᱚᱱ ᱧᱟᱯᱟᱢᱟ ᱪᱤᱠᱟᱹ ᱞᱮᱠᱟᱛᱮᱵᱚᱱ ᱨᱚᱯᱚᱲᱟ? ᱦᱮᱥᱮ ᱵᱟᱝ?
ᱴᱷᱤᱠ ᱜᱮᱼᱼ
ᱦᱮᱸ ᱩᱯᱨᱩᱢ ᱛᱟᱦᱮᱸ ᱞᱮᱱᱠᱷᱟᱱ ᱡᱟᱦᱟᱸ ᱛᱤᱥ ᱵᱟᱝ ᱡᱟᱦᱟᱸ ᱛᱤᱥ ᱦᱚᱭᱛᱳ ᱱᱚᱜᱚᱭ ᱯᱷᱳᱱ ᱱᱟᱢᱵᱟᱨ ᱠᱚ ᱮᱯᱮᱢ ᱪᱟᱯᱟᱞ ᱦᱩᱭ ᱞᱮᱱ ᱠᱷᱟᱱᱼᱼ ᱚᱱᱟ ᱠᱚᱢ ᱵᱤᱥᱤ ᱫᱚ ᱨᱚᱲ ᱦᱩᱭᱩᱜ ᱜᱮᱭᱟ? ᱡᱟᱦᱟᱸᱛᱤᱥ ᱦᱚᱸ ᱟᱯᱮ ᱚᱱᱛᱮ ᱪᱟᱞᱟᱣ ᱞᱮᱱᱠᱷᱟᱱ ᱯᱷᱳᱱ ᱵᱟᱲᱟ ᱦᱩᱭᱱᱟ? ᱞᱟᱹᱭ ᱵᱟᱲᱟ ᱦᱩᱭᱱᱟ ᱱᱚᱜ -ᱚ ᱱᱤᱝᱠᱟ ᱟᱯᱮᱥᱮᱫ ᱦᱮᱡ ᱦᱩᱭ ᱠᱟᱱᱟ?
ᱦᱩᱢ ᱠᱟᱛᱷᱟ ᱜᱮ
ᱦᱩᱢᱸ ᱟᱪᱪᱷᱟ ᱢᱟ ᱛᱟᱦᱞᱮ ᱚᱠᱛᱚ ᱠᱚᱦᱚᱸ ᱟᱭᱢᱟ ᱩᱛᱟᱹᱨᱜᱮ ᱦᱩᱭᱱᱟ ᱢᱟ ᱛᱟᱦᱞᱮ ᱱᱤᱭᱟᱹ ᱵᱮᱲᱟ ᱫᱚ ᱱᱚᱝᱠᱟ ᱜᱮ ᱦᱮᱸ?
ᱴᱷᱤᱠ ᱟᱪᱷᱮ ᱦᱳᱭ᱾